ᱦᱮᱸ ᱡᱚᱦᱟᱨ ᱜᱮ
ᱦᱳᱭ ᱡᱚᱦᱟᱨ ᱜᱮ ᱜᱚᱝᱠᱮ
ᱦᱮᱸ ᱟᱞᱤᱧᱟᱜ ᱠᱟᱛᱷᱟ ᱯᱳᱥᱴᱳ ᱥᱟᱦᱤᱡ ᱟᱸᱡᱚᱢᱜ ᱧᱟᱢᱚᱜ ᱠᱟᱱᱟ
ᱦᱳᱭ ᱦᱳᱭ ᱟᱹᱰᱤ ᱯᱩᱥᱴᱟᱹᱣ ᱜᱮ ᱟᱸᱡᱚᱢᱚᱜ ᱠᱟᱱᱟ ᱠᱳᱱᱳ ᱵᱟᱦᱨᱮ ᱠᱚᱨᱮ ᱱᱟᱜ ᱚᱱᱠᱟ ᱟᱲᱟᱝ ᱠᱚᱫᱚ ᱪᱮᱫ ᱜᱮ ᱵᱟᱝ ᱟᱸᱡᱚᱢᱚᱜ ᱠᱟᱱᱟ
ᱦᱮᱸ
ᱟᱨ ᱛᱟᱦᱚᱞᱮ ᱜᱚᱝᱠᱮ ᱟᱹᱞᱤᱧᱟᱜ ᱨᱚᱯᱚᱲ ᱠᱚᱦᱚᱸ ᱢᱚᱡᱽ ᱛᱮ ᱟᱸᱡᱚᱢ ᱢᱚᱜ ᱠᱟᱱ ᱜᱮᱭᱟ
ᱦᱮᱸ ᱦᱮᱸ ᱢᱚᱡ ᱛᱮᱜᱮ ᱟᱸᱡᱚᱢ ᱧᱟᱢᱚᱜ ᱠᱟᱱᱟ
ᱟᱪᱪᱷᱟ ᱛᱟᱦᱚᱞᱮ ᱜᱚᱝᱠᱮ
ᱟᱫᱚ ᱜᱚᱝᱠᱮ ᱛᱟᱦᱚᱞᱮ ᱛᱚ ᱟᱞᱟᱝ ᱫᱚ ᱢᱤᱫᱴᱟᱝ ᱛᱮᱦᱮᱧ ᱴᱚᱯᱤᱠ ᱱᱤᱭᱮ ᱞᱟᱝ ᱟᱞᱚᱪᱚᱱᱟ ᱦᱮᱸ ᱪᱮ ᱵᱟᱝ ᱟᱫᱳ ᱪᱮᱫ ᱞᱮᱠᱟᱱ ᱴᱚᱯᱤᱠ ᱱᱤᱭᱮ ᱟᱞᱳᱪᱚᱱᱟ ᱞᱮᱠᱷᱟᱱ ᱵᱷᱟᱹᱜᱤ ᱟ ᱠᱟᱹᱴᱤᱡ ᱞᱟᱹᱭ ᱞᱮᱠᱷᱟᱱ ᱟᱹᱰᱤ ᱵᱮᱥᱜᱤᱧ ᱵᱩᱡᱷᱟᱹᱣ ᱠᱮᱭᱟ
ᱦᱳᱭ ᱛᱟᱦᱚᱞᱮ ᱜᱚᱝᱠᱮ ᱟᱹᱞᱤᱧ ᱢᱤᱫ ᱴᱤᱱ ᱴᱚᱯᱤᱠ ᱞᱤᱧ ᱫᱤᱥᱟᱹ ᱧᱟᱢ ᱠᱟᱜᱼᱟ ᱥᱮ ᱚᱱᱟ ᱫᱚ ᱚᱱᱟ ᱫᱚ ᱦᱩᱭᱩᱜ ᱠᱟᱱᱟ ᱱᱚᱣᱟ ᱡᱟᱦᱟᱸ ᱫᱚ ᱢᱟᱱᱮ ᱟᱞᱮ ᱨᱮ ᱟᱞᱮ ᱢᱟᱱᱮ ᱟᱯᱮ ᱱᱤᱡᱮ ᱨᱮᱱ ᱜᱟᱛᱮ ᱠᱚᱨᱟ ᱠᱚ ᱥᱮ ᱜᱟᱛᱮ ᱠᱚ ᱢᱮᱱᱟᱜ ᱠᱟᱜ ᱠᱚᱣᱟ ᱠᱤᱪᱷᱩ ᱡᱟᱦᱟᱸ ᱫᱚ ᱠᱚᱭᱞᱟ ᱠᱷᱟᱫᱟᱱ ᱥᱩᱨ ᱥᱩᱯᱩᱨ ᱠᱚᱨᱮ ᱜᱮ ᱟᱹᱛᱩ ᱫᱤᱥᱚᱢ ᱛᱟᱠᱚ
ᱟᱪᱪᱷᱟ ᱟᱪᱪᱷᱟ
ᱟᱫᱚ ᱩᱱᱠᱩ ᱠᱚ ᱚᱱᱟ ᱠᱚᱭᱞᱟ ᱠᱷᱟᱫᱟᱱ ᱤᱫᱤ ᱠᱟᱛᱮᱫ ᱢᱟᱱᱮ ᱥᱮ ᱩᱱᱠᱩ ᱟᱮ ᱯᱟᱥᱮ ᱥᱮ ᱠᱚᱭᱞᱟ ᱠᱷᱫᱟᱱ ᱟᱲᱮ ᱯᱟᱥᱮ ᱡᱟᱦᱟᱸ ᱟᱛᱩ ᱫᱚ ᱟᱹᱛᱩ ᱠᱚ ᱢᱮᱱᱟᱜ ᱟᱠᱟᱜᱼᱟ
ᱦᱮᱸ
ᱚᱱᱟ ᱠᱚᱨᱮᱱᱟᱜ ᱚᱠ ᱚᱠᱟᱮ ᱞᱮᱠᱟ ᱩᱱᱠᱩᱣᱟᱜ ᱚᱥᱩᱵᱤᱫᱷᱟ ᱠᱚ ᱯᱟᱲᱟᱜ ᱛᱟᱠᱚᱣᱟ ᱥᱮ ᱚᱠᱟ ᱞᱮᱠᱟ ᱩᱱᱠᱩ ᱥᱩᱵᱤᱫᱷᱟ ᱠᱚ ᱧᱟᱢᱟ।
ᱟᱪᱪᱷᱟ ᱟᱪᱪᱷᱟ ᱮᱠᱫᱚᱢ ᱮᱠᱫᱚᱢ ᱴᱷᱤᱠ ᱜᱮᱭᱟ ᱛᱟᱦᱟᱞᱮ᱾ ᱛᱟᱦᱟᱞᱮ ᱜᱚᱝᱠᱮ ᱜᱚᱢᱠᱮ ᱛᱟᱦᱟᱞᱮ ᱟᱵᱤᱱ ᱜᱮᱵᱤᱱ ᱥᱩᱨᱩᱭᱟ ᱥᱮ ᱟᱹᱞᱤᱧ ᱱᱚᱛᱮ ᱠᱷᱚᱱᱟᱜ ᱟᱹᱵᱤᱱ ᱜᱮᱵᱤᱱ ᱥᱩᱨᱩ ᱞᱮᱠᱷᱟᱱ ᱯᱟᱞᱮᱫ ᱴᱷᱤᱠ ᱠᱚᱜᱼᱟ ᱟᱨ ᱪᱮᱫ।
ᱦᱳᱭ ᱛᱟᱦᱟᱞᱮ ᱜᱚᱝᱠᱮ ᱟᱹᱞᱤᱧ ᱡᱩᱫᱤ ᱯᱩᱭᱞᱩ ᱡᱩᱫᱤ ᱚᱱᱛᱮᱱᱟᱜ ᱚᱥᱩᱵᱤᱫᱷᱟ ᱠᱚ ᱚᱥᱩᱵᱤᱫᱷᱟ ᱡᱩᱫᱤ ᱞᱤᱧ ᱨᱟᱠᱟᱵᱟ᱾ ᱢᱟᱱᱮ ᱡᱟᱦᱟᱸ ᱫᱚ ᱵᱟᱝ ᱜᱟᱱᱚᱜᱼᱟᱜ ᱡᱤᱱᱤᱥ ᱦᱩᱭᱩᱜ ᱠᱟᱱᱟ ᱩᱱᱠᱩ ᱥᱮᱱ
ᱟᱪᱪᱷᱟ
ᱚᱱᱟ ᱫᱚ ᱱᱚᱝᱠᱟ ᱧᱮᱞᱚᱜ ᱠᱟᱱᱟ ᱡᱮ ᱡᱟᱦᱟᱸ ᱫᱚ ᱡᱟᱦᱟᱸᱭ ᱠᱚᱫᱚ ᱟᱹᱰᱤ ᱥᱮᱫᱟᱭ ᱠᱷᱚᱱᱟᱜ ᱚᱱᱟ ᱟᱛᱳ ᱨᱮ ᱢᱮᱱᱟᱜ ᱟᱠᱟᱫ ᱠᱚᱣᱟ ᱟᱫᱚ ᱚᱱᱟ ᱟᱹᱛᱩ ᱨᱮ ᱛᱟᱦᱮᱸ ᱠᱟᱛᱮ ᱦᱚᱳᱭᱛᱳ ᱚᱱᱟ ᱟᱹᱛᱩ ᱨᱮᱜᱮ ᱚᱱᱟ ᱚᱱᱟ ᱟᱠᱚ ᱥᱩᱨ ᱨᱮᱱᱟᱜ ᱡᱟᱦᱟᱸ ᱠᱷᱟᱫᱟᱱ ᱢᱮᱱᱟᱜᱼᱟ᱾ ᱠᱚᱭᱞᱟ ᱠᱷᱟᱫᱟᱱ ᱼᱼ ᱚᱱᱟ ᱨᱮᱜᱮ ᱠᱚ ᱠᱟᱹᱢᱤ ᱠᱟᱱᱟ ᱦᱮᱸ᱾ ᱮᱱ ᱛᱮ ᱨᱮᱦᱚᱸ ᱧᱮᱞᱚᱜᱚᱜ ᱠᱟᱱᱟ ᱡᱮ ᱠᱚᱭᱞᱟ ᱠᱷᱟᱫᱟᱱ ᱡᱟᱦᱟᱸ ᱠᱚᱭᱞᱟ ᱠᱚ ᱵᱟᱹᱲᱛᱤ ᱤᱫᱤᱭᱮᱫ ᱠᱟᱱᱟ᱾ ᱥᱮ ᱥᱮ ᱵᱟᱹᱲᱛᱤ ᱠᱚ ᱧᱟᱢ ᱤᱫᱤᱭᱮᱜ ᱠᱟᱱᱟ ᱞᱟ ᱵᱟᱹᱲᱛᱤ ᱤᱫᱤᱭᱮᱫᱟᱠᱚ ᱮᱸᱰᱮᱠᱷᱟᱱ ᱠᱷᱟᱱ ᱫᱚ ᱧᱮᱞᱚᱜ ᱠᱟᱱᱟ ᱡᱮ ᱟᱠᱚ ᱟᱹᱛᱩ ᱞᱟᱛᱟᱨ ᱥᱮᱫ ᱜᱮ ᱟᱠᱚ ᱟᱹᱛᱩ ᱞᱟᱛᱟᱨ ᱨᱮᱜᱮ ᱟᱭᱢᱟ ᱚᱱᱠᱟ ᱠᱚᱭᱞᱟ ᱠᱚ ᱢᱮᱱᱟᱜ ᱟᱠᱟᱫ ᱞᱮᱠᱟ ᱠᱚ ᱢᱮᱱᱮᱫ ᱠᱟᱱᱟ ᱠᱚ᱾
ᱟᱪᱪᱷᱟ ᱟᱪᱪᱷᱟ
ᱠᱚᱭᱞᱟ ᱠᱷᱟᱫᱟᱱ ᱢᱟᱹᱞᱤᱠ ᱠᱚ ᱠᱟᱱᱟ ᱠᱚ᱾ ᱩᱱᱠᱩ ᱠᱚᱫᱚ ᱠᱚ ᱠᱷᱚᱡᱚᱜ ᱠᱟᱱᱟ ᱡᱮ ᱟᱛᱩ ᱠᱷᱚᱱᱟᱜ ᱫᱚ ᱥᱟᱦᱟᱜ ᱯᱮ। ᱟᱫᱚ ᱟᱱᱮ ᱚᱱᱟ ᱞᱟᱛᱟᱨ ᱠᱚ ᱞᱟᱭ ᱦᱩᱭᱩᱜᱼᱟ᱾ ᱟᱫᱚ ᱚᱱᱟ ᱤᱫᱤ ᱠᱟᱛᱮ ᱛᱮᱫ ᱫᱚ ᱟᱭᱢᱟ ᱜᱟᱱ ᱜᱮ ᱵᱤᱨᱳᱫᱷ ᱚᱱᱠᱟ ᱢᱮᱱᱟᱜ ᱟᱠᱟᱫᱟ। ᱛᱚ ᱱᱚᱣᱟ ᱡᱟᱦᱟᱸ ᱼᱼ ᱚᱱᱟ ᱠᱟᱹᱢᱤ ᱦᱩᱭᱩᱜ ᱠᱟᱱᱟ ᱡᱮ ᱵᱟᱝᱢᱟ ᱠᱚᱭᱞᱟ ᱞᱟ ᱦᱚᱛᱮᱡ ᱛᱮ ᱥᱮ ᱠᱚᱭᱞᱟ ᱧᱟᱢ ᱼᱼ ᱯᱟᱸᱡᱟ ᱩᱰᱩᱠ ᱦᱚᱛᱮᱫ ᱛᱮ ᱟᱛᱩ ᱠᱷᱚᱱᱟᱜ ᱮᱴᱟᱜ ᱢᱟᱱᱮ ᱟᱛᱩ ᱨᱮᱱ ᱦᱚᱲ ᱠᱚ ᱥᱟᱦᱟ ᱦᱩᱭᱩᱜ ᱼᱼ ᱠᱟᱱᱟ ᱱᱚᱣᱟ ᱠᱚᱫᱚ ᱪᱮᱫ ᱢᱟᱱᱮ ᱟᱹᱵᱤᱱᱟᱜ ᱢᱮᱫ ᱛᱮᱫᱚ ᱪᱮᱫ? ᱱᱚᱣᱟ ᱠᱚᱫᱚ ᱱᱟᱯᱟᱭ ᱼᱼ ᱱᱟᱯᱟᱭ ᱦᱩᱭᱩᱜ ᱠᱟᱱᱟ ᱥᱮ ᱚᱠᱟᱮᱠᱟ ᱦᱩᱭᱩᱜ ᱠᱟᱱᱟ?
ᱟᱫᱚ ᱜᱚᱝᱠᱮ ᱱᱚᱝᱠᱟ ᱞᱮᱠᱟᱛᱮ ᱡᱩᱫᱤ ᱞᱟᱹᱭ ᱦᱩᱭᱩᱜᱼᱟ ᱢᱤᱫ ᱥᱮᱫ ᱛᱮᱫᱚᱻ ᱟᱹᱞᱤᱧᱟᱜ ᱢᱚᱱᱮᱛᱮ ᱡᱟᱦᱟᱸᱭ ᱞᱟᱹᱭᱟ ᱦᱮᱸ ᱥᱮ, ᱟᱫᱚᱻ ᱱᱚᱝᱠᱟ ᱫᱚ ᱱᱟᱯᱟᱭ ᱫᱚ ᱵᱟᱭ ᱦᱩᱭᱩᱜ ᱠᱟᱱᱟ ᱱᱚᱝᱠᱟ ᱫᱚ᱾ ᱪᱮᱫᱟᱜ ᱥᱮ ᱵᱟᱝᱢᱟ ᱼᱼ ᱩᱱᱠᱩ ᱫᱚ ᱡᱟᱦᱟᱸᱭ ᱦᱮᱱᱟᱜ ᱠᱚᱣᱟ᱾ ᱡᱟᱦᱟᱸ ᱡᱟᱦᱟᱸ ᱡᱟᱭᱜᱟ ᱪᱮᱛᱟᱱ ᱨᱮ ᱡᱟᱦᱟᱸ ᱠᱟᱛᱷᱟ ᱵᱤᱱ ᱞᱟᱹᱭᱫᱟ ᱡᱮ। ᱡᱟᱦᱟᱸ ᱠᱚᱭᱞᱟ ᱠᱷᱟᱫᱟᱱ ᱮᱨᱤᱭᱟ ᱨᱮ ᱦᱮᱱᱟᱜ ᱠᱚᱣᱟ ᱟᱫᱚ ᱱᱩᱝᱠᱩ ᱢᱟ ᱞᱟᱦᱟ ᱠᱷᱚᱱᱟᱜ ᱞᱟᱦᱟ ᱨᱮᱱ ᱜᱮ ᱵᱟᱥᱤᱱᱫᱟ ᱠᱟᱱᱟ ᱠᱚ ᱦᱮᱸ ᱥᱮ। ᱞᱟᱦᱟ ᱠᱷᱚᱱᱟᱜ ᱜᱮ ᱦᱮᱱᱟᱜ ᱠᱚᱣᱟ᱾ ᱟᱫᱚ ᱚᱱᱟ ᱞᱮᱠᱟ ᱦᱤᱥᱟᱹᱵ ᱛᱮᱫᱚ᱾ ᱛᱟᱦᱟᱞᱮ ᱱᱩᱝᱠᱩ ᱫᱚ ᱮᱠᱟᱞᱜᱮ ᱚᱸᱰᱮ ᱠᱷᱚᱱᱟᱜ ᱫᱚ ᱞᱟᱜᱟᱣ ᱩᱪᱤᱛ ᱫᱚ ᱵᱟᱝ ᱠᱟᱱ ᱛᱟᱠᱚᱣᱟ। ᱦᱮᱸᱥᱮ ᱠᱟᱨᱚᱱ ᱩᱱᱠᱩ ᱫᱚ ᱞᱟᱦᱟ ᱨᱮᱱ ᱵᱟᱥᱤᱱᱫᱟ ᱠᱟᱱᱟ ᱠᱚ ᱚᱸᱰᱮᱱ। ᱟᱫᱚ ᱡᱩᱫᱤᱭᱳ ᱵᱟᱝᱢᱟ ᱡᱩᱫᱤ ᱚᱸᱰᱮ ᱼᱼ ᱚᱱᱟ ᱚᱱᱠᱟ ᱠᱚᱭᱞᱟ ᱦᱮᱱᱟᱜᱼᱟ᱾ ᱡᱟᱦᱟᱸ ᱼᱼ ᱟᱵᱚᱣᱟᱜ ᱵᱤᱵᱷᱤᱱᱱᱚ ᱡᱟᱦᱟᱸ ᱠᱟᱹᱢᱤ ᱨᱮ ᱜᱮ ᱞᱟᱜᱟᱜᱼᱟ ᱦᱮᱸ ᱥᱮ। ᱟᱫᱚ ᱚᱱᱟ ᱼᱼ ᱠᱚᱭᱞᱟ ᱡᱩᱫᱤ ᱮᱠᱟᱞᱜᱮ ᱩᱰᱩᱠ ᱛᱮᱜᱮ ᱦᱩᱭᱩᱜᱼᱟ ᱚᱸᱰᱮ ᱠᱷᱚᱱᱟᱜ ᱛᱟᱦᱟᱞᱮ ᱟᱹᱞᱤᱧ ᱫᱚᱧ ᱱᱚᱜᱼᱚ ᱱᱚᱝᱠᱟ ᱞᱤᱧ ᱵᱷᱟᱵᱟᱭᱟ। ᱡᱮ ᱡᱟᱦᱟᱸᱭ ᱱᱤᱛᱚᱜ ᱚᱸ ᱼᱼ ᱚᱸᱰᱮ ᱦᱮᱱᱟᱜ ᱠᱚᱣᱟ ᱥᱮ ᱚᱲᱟᱜ ᱠᱟᱛᱮᱫ ᱢᱮᱱᱟᱜ ᱠᱚᱣᱟ ᱟᱹᱰᱤ ᱫᱤᱱ ᱠᱷᱚᱱᱟᱜ। ᱚᱸᱰᱮ ᱦᱮᱸᱥᱮ ᱟᱫᱚ ᱩᱱᱠᱩ ᱫᱚ ᱢᱤᱫᱴᱟᱝ ᱠᱚᱢᱯᱮᱱᱥᱮᱥᱚᱱ ᱵᱚᱞᱛᱮ ᱦᱟᱸᱜ ᱱᱟᱝᱠᱟ ᱼᱼ ᱡᱟᱦᱟᱸ ᱩᱱᱠᱩ ᱡᱟᱛᱮ ᱵᱷᱟᱹᱜᱤ ᱛᱮ ᱥᱩᱠᱷ ᱥᱚᱝᱥᱟᱨ ᱫᱟᱲᱮᱭᱟᱜᱼᱟ ᱠᱚ᱾ ᱚᱱ ᱚᱱᱠᱟ ᱚᱲᱟᱜ ᱡᱟᱛᱮ ᱚᱱᱱᱩ ᱡᱟᱭᱜᱟ ᱨᱮ ᱡᱟᱭᱜᱟ ᱠᱤᱨᱤᱧ ᱠᱟᱛᱮ ᱚᱲᱟᱜ ᱠᱚ ᱛᱮᱭᱟᱨ ᱫᱟᱲᱮᱭᱟᱜᱼᱟ᱾ ᱚᱱᱮ ᱚᱱᱠᱟ ᱥᱩᱡᱳᱜᱽ ᱡᱩᱫᱤ ᱥᱩᱡᱳᱜᱽ ᱥᱩᱵᱤᱫᱷᱟ ᱠᱚ ᱠᱚᱨᱟᱭᱟᱠᱚ᱾ ᱛᱟᱦᱟᱞᱮ ᱟᱹᱞᱤᱧᱟᱜ ᱢᱚᱱᱮ ᱫᱚ ᱵᱮᱥᱮ ᱞᱟᱹᱭᱟᱭ ᱟᱨ ᱪᱮᱫ᱾ ᱱᱚᱝᱠᱟ ᱞᱮᱠᱷᱟᱱ ᱫᱚ ᱴᱷᱤᱠ ᱜᱮᱭᱟ᱾ ᱟᱨ ᱵᱟᱝ ᱚᱱᱟ ᱵᱮᱜᱚᱨ ᱫᱚ ᱡᱩᱫᱤ ᱼᱼ ᱱᱚᱜᱼᱚ ᱱᱚᱝᱠᱟ ᱡᱩᱫᱤ ᱞᱟᱜᱟ ᱜᱤᱰᱤ ᱦᱩᱭᱩᱜᱼᱟ ᱡᱟᱦᱟᱱᱟᱜ ᱠᱚᱢᱯᱟᱱᱥᱮᱥᱚᱱ ᱵᱟᱝ ᱮᱢ ᱦᱩᱭᱩᱜᱭᱼᱟ᱾ ᱛᱚ ᱟᱹᱞᱤᱧᱟᱜ ᱢᱚᱱᱮ ᱫᱚ ᱞᱟᱹᱭᱟ ᱚᱱᱟ ᱫᱚ ᱵᱟᱹᱲᱤᱡ ᱠᱟᱹᱢᱤ ᱠᱟᱱ ᱜᱮᱭᱟ᱾
ᱴᱷᱤᱠ ᱮᱠᱟᱞᱜᱮ ᱱᱚᱣᱟ ᱫᱚ ᱟᱹᱰᱤ ᱡᱚᱛᱷᱟᱛᱱᱟᱜ ᱢᱤᱫᱴᱮᱱ ᱠᱟᱛᱷᱟ ᱜᱮᱵᱮᱱ ᱞᱟᱹᱭ ᱠᱮᱜᱼᱟ᱾ ᱡᱮ ᱵᱟᱝᱢᱟ ᱡᱩᱫᱤ ᱚᱸᱰᱮ ᱠᱷᱚᱱᱟᱜ ᱠᱚ ᱥᱟᱦᱟ ᱠᱚ ᱠᱷᱟᱱ ᱫᱚ ᱚᱸᱰᱮ ᱡᱟᱦᱟᱸᱭ ᱠᱚ᱾ ᱟᱛᱳ ᱨᱮᱱ ᱜᱮ ᱢᱤᱫᱴᱮᱱ᱾ ᱢᱟᱱᱮ ᱡᱚᱛᱚ ᱦᱚᱲᱜᱮ ᱯᱩᱭᱥᱟᱹ ᱠᱚ ᱮᱢᱟ ᱠᱟᱛᱮ ᱢᱟᱱᱮ ᱚᱲᱟᱜ ᱦᱚᱸ ᱡᱩᱫᱤ ᱠᱚ ᱛᱮᱭᱟᱨ ᱫᱟᱲᱮᱭᱟᱟᱠᱚᱣᱟ ᱮᱴᱟᱜ ᱡᱟᱭᱜᱟ ᱨᱮ᱾ ᱡᱟᱦᱟᱸ ᱨᱮᱫᱚ ᱢᱟᱱᱮ ᱠᱚᱚᱭᱞᱟ ᱠᱷᱟᱫᱟᱱ ᱠᱷᱚᱱᱟᱜ ᱫᱚ ᱟᱭᱢᱟ ᱥᱟᱺᱜᱤᱧ ᱨᱮᱥᱮ ᱥᱟᱦᱟᱨᱮ᱾ ᱡᱟᱦᱟᱸ ᱨᱮᱫᱚ ᱚᱱᱠᱟ ᱞᱮᱠᱟ ᱮᱸᱴᱠᱮᱴᱚᱬᱮ ᱵᱟᱝ ᱦᱩᱭᱩᱜ ᱛᱟᱠ ᱢᱟ ᱮᱸᱰᱮᱠᱷᱟᱱ ᱫᱚ ᱡᱩᱫᱤ ᱚᱲᱟᱜ ᱫᱩᱣᱟᱹᱨ ᱡᱚᱛᱚᱣᱟᱜ ᱠᱚ ᱮᱢᱟ ᱠᱚᱣᱟ ᱥᱮ ᱴᱟᱠᱟ ᱯᱩᱭᱥᱟᱹ ᱠᱚ ᱮᱢᱟ ᱠᱚᱣᱟ᱾ ᱮᱸᱰᱮᱠᱷᱟᱱ ᱫᱚ ᱱᱟᱯᱟᱭᱚᱜ ᱜᱮᱭᱟ ᱟᱨ ᱚᱱᱟᱵᱮᱜ ᱚᱨ ᱨᱮᱦᱚᱸ ᱡᱩᱫᱤ ᱧᱮᱞᱚᱜᱚᱜᱼᱟ ᱡᱮ ᱵᱟᱝᱢᱟ ᱟᱨᱚ ᱡᱩᱫᱤ ᱚᱱᱟ ᱠᱚᱭᱞᱟ ᱠᱷᱟᱫᱟᱱ ᱨᱮᱜᱮ ᱡᱟᱦᱟᱸᱭ ᱡᱩᱫᱤ᱾ ᱚᱲᱟᱜ ᱨᱮᱱ ᱥᱮ ᱚᱱᱠᱟ ᱡᱩᱫᱤ ᱡᱟᱦᱟᱸᱭ ᱜᱮ ᱢᱤᱫ ᱦᱚᱲ ᱠᱟᱛᱮ ᱡᱩᱫᱤ ᱠᱟᱹᱢᱤ ᱨᱮᱠᱚ ᱵᱟᱦᱟᱞ ᱫᱟᱲᱮᱭᱟᱠᱚᱣᱟ᱾ ᱮᱸᱰᱮᱠᱷᱟᱱ ᱫᱚ ᱯᱟᱞᱮᱱ ᱱᱩᱝᱠᱩ ᱟᱨᱚ ᱵᱮᱥ᱾ ᱴᱷᱤᱠᱛᱮ ᱦᱩᱭ ᱠᱚᱜ ᱛᱟᱠᱚᱣᱟ ᱥᱮ ᱚᱸᱰᱮ ᱟᱛᱳ ᱠᱷᱚᱱᱟᱜ ᱠᱚ ᱥᱟᱦᱟ ᱞᱮᱱ ᱨᱮᱦᱚᱸ ᱩᱱᱟᱹᱜ ᱵᱟᱹᱲᱤᱡ ᱵᱟᱠᱚ ᱵᱷᱟᱹᱜᱤ ᱜᱮᱭᱟ ᱦᱳᱭ ᱥᱮ᱾
ᱦᱮᱸ ᱦᱮᱸ ᱱᱚᱣᱟ ᱫᱚ ᱟᱹᱰᱤ ᱵᱷᱟᱹᱜᱤ ᱠᱟᱛᱷᱟ ᱵᱮᱤᱱ ᱞᱟᱹᱭᱠᱟᱜ ᱱᱚᱼᱚ ᱱᱚᱱᱟᱣᱟᱴᱟ᱾
ᱟᱪᱪᱷᱟ ᱛᱟᱦᱚᱞᱮ ᱜᱚᱝᱠᱮ ᱟᱵᱤᱱ ᱫᱚᱵᱤᱱ ᱵᱟᱲᱟᱭ ᱜᱮᱭᱟ ᱥᱮ ᱠᱤᱪᱷᱩ ᱫᱚᱵᱤᱱ ᱟᱸᱡᱚᱢ ᱵᱟᱲᱟ ᱟᱠᱟᱫ ᱜᱮᱭᱟ᱾ ᱡᱮ ᱵᱟᱝᱢᱟ ᱠᱚᱭᱞᱟ ᱠᱷᱟᱫᱟᱱ ᱫᱚ ᱠᱟᱹᱢᱤ ᱠᱚ ᱚᱠᱟᱞ ᱞᱮᱠᱟ ᱦᱩᱭᱩᱜ ᱜᱮᱭᱟ᱾
ᱦᱮᱸ ᱜᱚᱝᱠᱮ ᱢᱟᱱᱮ ᱩᱱᱟᱹᱜ ᱫᱚ ᱵᱟᱝ ᱨᱮᱦᱚᱸ᱾ ᱠᱟᱹᱴᱤᱡ ᱠᱟᱹᱴᱤᱡ ᱫᱚᱞᱚ ᱞᱩᱛᱩᱨ ᱫᱚᱞᱤᱧ ᱟᱸᱡᱚᱢ ᱟᱠᱟᱫᱼᱟ ᱡᱮ ᱪᱮᱫ ᱞᱮᱠᱟ ᱠᱚ ᱠᱟᱹᱢᱤ ᱦᱩᱭᱩᱜᱼᱟ ᱪᱮᱫ ᱵᱮᱯᱟᱨ᱾ ᱠᱚ ᱠᱟᱹᱴᱤᱡ ᱠᱟᱹᱴᱤᱡ ᱫᱚᱞᱤᱧ ᱵᱟᱲᱟᱭ ᱜᱮᱭᱟ᱾ ᱟᱫᱚ ᱜᱚᱝᱠᱮ ᱚᱱᱟ ᱜᱮᱞᱤᱧ ᱞᱟᱹᱭ ᱮᱫᱟ ᱟᱵᱤᱱ ᱡᱮᱦᱮᱛᱩ ᱞᱟᱹᱭ ᱫᱟᱵᱤᱱ᱾ ᱟᱹᱞᱤᱧ ᱫᱚᱞᱤᱧ ᱵᱷᱟᱹᱵᱤᱭᱟ ᱦᱚᱭᱛᱳ ᱟᱹᱵᱤᱱ ᱫᱚ ᱠᱟᱹᱴᱤᱡ ᱛᱟᱞᱟᱝ ᱨᱮᱦᱚᱸ᱾ ᱟᱹᱞᱤᱧ ᱠᱷᱚᱱᱟᱜ ᱫᱚ ᱵᱮᱥ ᱜᱮᱵᱤᱱ ᱵᱟᱲᱟᱭᱟ ᱦᱮᱸ ᱥᱮ ᱟᱫᱚ ᱜᱚᱝᱠᱮ᱾ ᱚᱱᱟ ᱜᱮᱞᱤᱧ ᱞᱟᱹᱭᱫᱟ ᱠᱟᱹᱴᱤᱡ ᱡᱩᱫᱤ ᱵᱤᱱ ᱞᱟᱹᱭ ᱠᱮᱭᱟ᱾ ᱚᱱᱟ ᱡᱟᱦᱟᱸ ᱱᱤᱛᱚᱜ ᱵᱤᱱ ᱞᱟᱹᱭ ᱠᱮᱭᱟ ᱚᱱᱟ ᱵᱤᱥᱚᱭ ᱛᱮᱜᱮ ᱡᱩᱫᱤ ᱠᱟᱹᱴᱤᱡ ᱵᱤᱱ ᱞᱟᱹᱭ ᱠᱮᱭᱟ᱾ ᱵᱮᱥ ᱜᱮᱞᱤᱧ ᱵᱩᱡᱷᱟᱹᱣ ᱠᱮ ᱛᱟᱦᱚᱞᱮ ᱠᱟᱹᱴᱤᱡ ᱞᱟᱹᱭ ᱛᱟᱵᱚᱱ ᱵᱤᱱ ᱥᱮ᱾
ᱟᱪᱪᱷᱟ ᱜᱚᱝᱠᱮ ᱠᱟᱛᱷᱟ ᱫᱚ ᱟᱹᱞᱤᱧ ᱦᱚᱸ ᱩᱱᱟᱹᱜ ᱵᱮᱥᱴᱷᱤᱠ ᱫᱚ ᱵᱟᱹᱞᱤᱧ ᱵᱟᱲᱟᱭᱟ ᱦᱳᱭ ᱥᱮ᱾
ᱟᱪᱪᱷᱟ᱾
ᱢᱟᱱᱮ ᱚᱸᱰᱮ ᱥᱩᱨ ᱥᱩᱯᱩᱨ ᱨᱮ ᱜᱟᱛᱮ ᱜᱤᱫᱽᱨᱟᱹ ᱠᱚ ᱢᱮᱱᱟᱜ ᱟᱠᱟᱫ ᱠᱚᱣᱟ ᱟᱫᱚ ᱩᱱ᱾ ᱩᱱᱠᱩ ᱠᱚᱣᱟᱜ ᱢᱚᱪᱟ ᱠᱷᱚᱱᱟᱜ ᱜᱮ ᱡᱟ ᱚᱸᱰᱤ ᱵᱟᱰᱟᱭ ᱠᱟᱱᱟ ᱛᱚ ᱚᱱᱟ ᱞᱮᱠᱟᱛᱮᱜᱮ ᱡᱩᱫᱤᱧ ᱞᱟᱹᱭᱟ᱾
ᱦᱮᱸ ᱚᱱᱠᱟ ᱚᱱᱠᱟ ᱜᱮ ᱞᱟᱹᱭᱵᱤᱱ ᱥᱮ᱾
ᱦᱳᱭ ᱮᱸᱰᱮᱠᱷᱟᱱ ᱫᱚ ᱱᱚᱝᱠᱟ ᱵᱟᱲᱟᱭᱚᱜᱼᱟ ᱡᱮ ᱵᱟᱝᱢᱟ ᱚᱱᱟ ᱥᱩᱨ ᱥᱩᱯᱩᱨ᱾ ᱛᱚᱨᱮ ᱡᱟᱦᱟᱸ ᱚᱲᱟᱜ ᱢᱮ ᱟᱹᱛᱩᱳ ᱠᱚ ᱡᱟᱦᱟᱸ ᱫᱚ ᱮᱠᱴᱩ ᱡᱟᱦᱟᱸᱭ ᱠᱤᱥᱟᱹᱲᱤ ᱧᱚᱜ ᱠᱚ ᱛᱟᱦᱮᱸ ᱠᱟᱱᱟ ᱦᱳᱭ ᱥᱮ᱾
ᱟᱪᱪᱷᱟ᱾
ᱡᱟᱦᱟᱸᱭ ᱠᱚᱣᱟᱜ ᱦᱟᱥᱟ ᱡᱟᱭᱜᱟ ᱞᱟᱦᱟ ᱠᱷᱚᱱᱟᱜ ᱵᱮᱥᱤ ᱠᱚ ᱫᱚᱠᱷᱚᱞ ᱫᱟᱲᱮᱭᱟ ᱟᱠᱟᱫ ᱛᱟᱦᱮᱱᱟ᱾
ᱦᱮᱸ᱾
ᱩᱱᱠᱩ ᱠᱚᱫᱚ ᱵᱟᱝᱢᱟ ᱚᱸᱰᱮᱜ ᱜᱮ ᱪᱟᱹᱠᱨᱤ ᱠᱚ ᱵᱟᱦᱟᱞ ᱟᱠᱟᱫ ᱠᱚᱣᱟ᱾
ᱟᱪᱪᱷᱟ᱾
ᱚᱱᱟ ᱠᱚᱫᱚ ᱩᱱᱠᱩ ᱫᱚ ᱟᱫᱚ ᱚᱱᱟ ᱪᱟᱹᱠᱨᱤ ᱨᱮᱜᱮ ᱚᱱᱠᱟ ᱪᱟᱹᱠᱨᱤ ᱠᱚ ᱮᱢ ᱠᱟᱫ ᱠᱚᱣᱟ ᱡᱟᱦᱟᱸ ᱫᱚ᱾ ᱟᱠᱚᱨᱮᱱ ᱯᱤᱨᱦᱤ ᱛᱟᱭᱚᱢ ᱯᱤᱨᱦᱤ ᱚᱱᱟ ᱪᱟᱹᱠᱨᱤ ᱫᱚᱠᱚ ᱧᱟᱢ ᱤᱫᱤ ᱜᱮᱭᱟ᱾
ᱟᱪᱪᱷᱟ᱾
ᱡᱩᱫᱤ ᱟᱡ ᱵᱟᱵᱟ ᱢᱮᱱᱟᱜ ᱟᱠᱟᱫᱮᱭᱟ ᱛᱚ ᱟᱡ ᱵᱟᱵᱟ ᱛᱟᱭᱚᱢ ᱫᱚ ᱟᱡᱨᱮᱤᱡ ᱜᱤᱫᱽᱨᱟᱹᱭ ᱧᱟᱢᱟ᱾ ᱟᱡᱤᱡ ᱜᱤᱫᱽᱨᱟᱹ ᱛᱟᱭᱚᱢ ᱩᱱᱤᱭᱟᱜ ᱟᱡᱤᱡ ᱜᱤᱫᱽᱨᱟᱹ ᱢᱟᱱᱮ ᱚᱱᱟ ᱫᱚ ᱟᱫᱚ ᱟᱠᱚ ᱜᱷᱟᱨᱚᱸᱡᱽ ᱨᱮᱫᱚ᱾ ᱛᱟᱦᱮᱸ ᱤᱫᱤᱭᱮᱱ ᱜᱮᱭᱟ ᱟᱫᱚ ᱚᱱᱟ ᱞᱮᱠᱟ ᱛᱮᱫᱚ ᱠᱳᱱᱳ ᱮᱴᱠᱮᱴᱚᱬᱮ ᱫᱚ ᱵᱟᱝ ᱦᱩᱭᱩᱜ ᱛᱟᱠᱚᱣᱟ᱾ ᱟᱨ ᱚᱱᱟ ᱵᱮᱜᱚᱨ ᱡᱟᱦᱟᱸᱭ ᱢᱟᱱᱮ ᱵᱟᱹᱱᱩᱜ ᱟᱠᱟᱫ ᱛᱟᱠᱚᱣᱟ ᱥᱮ ᱵᱟᱝ ᱛᱟᱦᱮᱸ ᱠᱟᱱ ᱛᱟᱠᱚᱣᱟ᱾ ᱡᱟᱦᱟᱸᱭ ᱚᱸᱰᱮ ᱱᱩᱠᱨᱤ ᱵᱟᱠᱚ ᱮᱢ ᱫᱟᱲᱮᱭᱟ ᱟᱠᱟᱫ ᱠᱚᱣᱟ᱾
ᱦᱮᱸ
ᱩᱱᱠᱩ ᱠᱚᱫᱚ ᱧᱮᱞᱚᱜᱚᱜ ᱠᱟᱱᱟ ᱡᱮ ᱵᱟᱝᱢᱟ ᱚᱱᱟ ᱨᱮᱱᱟᱜ ᱠᱚᱭᱞᱟ ᱠᱷᱟᱫᱟᱱ ᱠᱷᱚᱱᱟᱜ ᱜᱮ ᱠᱚᱭᱞᱟ᱾ ᱠᱚ ᱠᱩᱢᱵᱲᱩ ᱠᱟᱛᱮ ᱮᱫ ᱟᱹᱠᱷᱨᱤᱧ ᱵᱟᱲᱟ ᱠᱟᱛᱮᱫ ᱟᱠᱚᱣᱟᱜ ᱫᱤᱱ ᱡᱤᱭᱚᱱ ᱠᱚ ᱠᱷᱟᱸᱰᱟᱣᱮᱫ ᱠᱟᱱ ᱛᱟᱦᱮᱱᱟ
ᱟᱪᱪᱷᱟ ᱟᱪᱪᱷᱟ ᱟᱪᱪᱷᱟ ᱜᱚᱝᱠᱮ ᱛᱟᱦᱚᱞᱮ ᱟᱹᱞᱤᱧᱟᱜ ᱢᱤᱫᱴᱟᱝ ᱱᱚᱰᱮ ᱵᱟᱲᱟᱭ ᱛᱮᱱᱟᱜ ᱥᱮ ᱠᱩᱠᱞᱤ ᱛᱮᱱᱟᱜ ᱟᱹᱵᱤᱱ ᱴᱮᱱ ᱢᱤᱫᱴᱟᱝ ᱠᱟᱛᱷᱟ ᱟᱨ ᱱᱚᱝᱠᱟ ᱠᱟᱛᱷᱟ ᱫᱚ ᱟᱫᱚ ᱡᱟᱦᱟᱸ ᱵᱤᱱ ᱞᱟᱹᱭᱫᱟ ᱦᱮᱸ ᱥᱮ ᱢᱤᱫᱴᱟᱝ ᱜᱷᱟᱨᱚᱸᱡᱽ ᱨᱮᱜᱮ ᱥᱮ ᱵᱚᱝᱥᱚ ᱯᱚᱨᱚᱢᱯᱚᱨᱟ ᱢᱤᱫᱴᱟᱝ ᱦᱚᱲ᱾ ᱜᱮ ᱥᱮ ᱢᱤᱫᱴᱟᱝ ᱯᱚᱨᱤᱵᱟᱨ ᱜᱮ ᱱᱚᱜᱼᱚᱭ ᱡᱮ ᱠᱟᱹᱢᱤ ᱧᱟᱢ ᱤᱫᱤᱭᱮᱫᱟᱭ ᱦᱮᱸᱥᱮ᱿ ᱟᱨ ᱟᱛᱳ ᱨᱮ ᱱᱚᱝᱠᱟ ᱟᱫᱚ ᱡᱟᱦᱟᱸ ᱯᱚᱨᱤᱵᱟᱨ ᱦᱮᱱᱟᱜᱼᱟ ᱥᱮ ᱚᱲᱟᱜ ᱠᱚ ᱦᱮᱱᱟᱜᱼᱟ᱾ ᱩᱱᱠᱩ ᱫᱚ ᱱᱚᱝᱠᱟ ᱥᱩᱡᱳᱜ ᱥᱩᱵᱤᱫᱷᱟ ᱵᱟᱠᱚ ᱧᱟᱢ ᱮᱫᱟ ᱱᱚᱜᱻᱚᱭ ᱱᱚᱝᱠᱟ ᱫᱤᱠ ᱫᱤᱭᱮ ᱫᱚ ᱛᱟᱦᱚᱞᱮ ᱟᱵᱤᱱ ᱫᱚᱜ ᱪᱮᱫ ᱠᱟ ᱢᱮᱸᱫ ᱛᱮᱵᱤᱱ ᱧᱮᱞᱟ᱾ ᱵᱩᱜᱤ ᱢᱮᱫ ᱥᱮ ᱵᱟᱹᱲᱤᱡ ᱢᱮᱫ ᱢᱟᱱᱮ ᱵᱟᱹᱲᱤᱡ ᱢᱮᱫ ᱛᱮᱵᱮᱱ ᱧᱮᱞᱟ ᱱᱚᱣᱟ ᱫᱚ ᱠᱟᱹᱴᱤᱡ᱾ ᱞᱟᱹᱭ ᱞᱮᱠᱷᱟᱱ ᱵᱤᱱ ᱵᱮᱥ ᱠᱚᱜᱼᱟ᱾
ᱚᱱᱠᱟ ᱡᱩᱫᱤ ᱧᱮᱞᱚᱜᱚᱜᱼᱟ ᱟᱹᱞᱤᱧ ᱫᱚᱞᱤᱧ ᱵᱷᱟᱵᱮᱭᱟ ᱚᱱᱟ ᱫᱚ ᱢᱟᱱᱮ ᱵᱟᱝ ᱴᱷᱤᱠᱚᱜ ᱠᱟᱱᱜᱮ ᱦᱩᱭᱩᱜ ᱠᱟᱱᱟ ᱡᱟᱦᱟᱸ ᱫᱚ ᱵᱟᱝ ᱴᱷᱤᱠᱱᱟᱜ ᱠᱟᱱᱟ᱾ ᱵᱟᱝᱠᱷᱟᱱ ᱫᱚ ᱡᱟᱦᱟᱸᱭ ᱠᱚ ᱥᱮ ᱡᱟᱦᱟᱸᱭ ᱠᱚᱫᱚ ᱨᱮᱸᱜᱮᱡ ᱟᱡᱟᱨ ᱠᱚ ᱛᱟᱦᱮᱸ ᱠᱟᱱᱟ ᱩᱱᱠᱩ ᱩᱱᱠᱩ ᱫᱚ ᱧᱮᱞᱚᱜ ᱠᱟᱱᱟ ᱡᱮ ᱥᱮᱫᱟᱭ ᱠᱷᱚᱱᱟᱜ ᱡᱩᱫᱤ ᱪᱮᱫ ᱜᱮ ᱵᱟᱝ ᱛᱟᱦᱮᱸ ᱠᱟᱱ ᱛᱟᱠᱚᱣᱟ ᱮᱸᱱᱮᱠᱷᱟᱱ ᱫᱚ ᱩᱱᱠᱩ ᱫᱚ ᱤᱛᱚ ᱦᱚᱸ ᱥᱮ ᱛᱟᱭᱚᱢ ᱫᱟᱨᱟᱢ ᱦᱚᱸ ᱚᱱᱟ ᱠᱚᱫᱚ ᱵᱟᱝ ᱠᱚ ᱟᱹᱫᱟᱹᱭ ᱫᱟᱲᱮᱜ ᱠᱟᱱᱟ ᱟᱠᱚ ᱞᱟᱹᱜᱤᱫ ᱛᱮ ᱟᱨ ᱡᱟᱦᱟᱸᱭ ᱠᱚᱫᱚ ᱛᱟᱦᱮᱸᱠᱟᱱ ᱛᱟᱠᱚᱣᱟ ᱪᱟᱹᱠᱨᱤ ᱛᱟᱭᱚᱢ ᱡᱩᱫᱤ ᱡᱟᱦᱟᱸᱭ ᱵᱚᱝᱥᱚ ᱯᱚᱨᱚᱢᱯᱚᱨᱟᱭ ᱥᱮ ᱯᱤᱲᱦᱤ ᱛᱟᱭᱚᱢ ᱯᱤᱲᱦᱤ ᱦᱩᱭ ᱤᱫᱤᱜ ᱠᱟᱱ ᱛᱟᱠᱚᱣᱟ᱾
ᱦᱮᱸ
ᱩᱱᱠᱩ ᱠᱚᱨᱮᱱ ᱜᱤᱫᱽᱨᱟᱹ ᱫᱚ ᱧᱮᱞᱚᱜ ᱠᱟᱱᱟ ᱡᱮ ᱵᱟᱝᱢᱟ ᱵᱤᱱᱟᱹ ᱯᱟᱲᱦᱟᱣ ᱠᱟᱛᱮ ᱥᱮ ᱚᱞᱚᱜ ᱯᱟᱲᱦᱟᱣ ᱡᱩᱫᱤ ᱠᱚᱢ ᱩᱢᱮᱨ ᱨᱮ ᱵᱟᱹᱜᱤᱭᱮ ᱠᱟᱱᱟ ᱮᱱᱛᱮ ᱨᱮᱦᱚᱸ ᱩᱱᱤ ᱫᱚ ᱚᱱᱟ ᱪᱟᱹᱠᱨᱤ ᱫᱚ ᱢᱮᱱᱟᱜ ᱟᱠᱟᱛᱟᱭ ᱜᱮᱭᱟ᱿
ᱦᱮᱸ ᱟᱫᱚ ᱱᱚᱣᱟ ᱢᱟ ᱥᱚᱛᱤ ᱠᱟᱛᱷᱟ᱾
ᱦᱳᱭ ᱚᱱᱟ ᱞᱮᱠᱟᱛᱮ ᱡᱩᱫᱤ ᱧᱮᱞ ᱠᱚᱜᱼᱟ ᱡᱮ ᱵᱟᱝᱢᱟ ᱡᱟᱦᱟᱸᱭ ᱚᱱᱟᱨᱮ ᱨᱮᱱ ᱟᱥᱚᱞ ᱫᱟᱹᱵᱤᱫᱟᱨ ᱥᱮ ᱡᱟᱦᱟᱸᱭᱟᱜ ᱟᱥᱚᱞ ᱡᱟᱦᱟᱸ ᱟᱭᱟᱜ ᱤᱭᱟᱹ ᱠᱟᱛᱮ ᱡᱩᱫᱤ ᱡᱟᱦᱟᱸᱭ ᱚᱱᱠᱟ ᱦᱩᱭ ᱠᱚᱜᱼᱟᱭ ᱟᱭᱟᱜ ᱢᱮᱦᱚᱛ ᱛᱮ ᱥᱮ ᱟᱭᱟᱜ ᱠᱟᱹᱢᱤ ᱠᱷᱟᱴᱟᱣ ᱛᱮ ᱡᱩᱫᱤ ᱚᱱᱟᱨᱮ ᱵᱷᱟᱞ ᱫᱟᱲᱮ ᱠᱚᱜᱼᱟᱭ ᱚᱱᱠᱟ ᱞᱮᱠᱟ ᱡᱩᱫᱤ ᱪᱟᱹᱠᱨᱤ ᱨᱮᱱᱟᱜ ᱢᱤᱫᱴᱮᱱ ᱱᱤᱭᱚᱢ ᱛᱟᱦᱮᱸ ᱠᱚᱜᱼᱟ ᱮᱸᱰᱮᱠᱷᱟᱱ ᱫᱚ ᱯᱟᱞᱮᱱ ᱯᱟᱞᱴᱟᱣ ᱤᱫᱤ ᱠᱚᱜ ᱠᱮᱭᱟ ᱠᱚ ᱥᱮ ᱚᱱᱟ ᱫᱚ ᱱᱟᱯᱟᱭ ᱤᱫᱤ ᱠᱚᱜ ᱛᱟᱠᱚ ᱜᱮᱭᱟ᱾
ᱦᱮᱸ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱮᱜᱼᱟ ᱱᱚᱝᱠᱟ ᱵᱤᱥᱞᱮᱥᱚᱱ ᱠᱟᱛᱮ᱾ ᱡᱟᱦᱟᱸ ᱟᱹᱵᱤᱱ ᱠᱟᱛᱷᱟ ᱵᱤᱱ ᱞᱟᱹᱭ ᱠᱮᱜ-ᱟ ᱡᱩᱠᱛᱤ ᱟᱛᱮᱫ ᱵᱤᱱ ᱞᱟᱹᱭ ᱠᱮᱜᱼᱟ᱾ ᱟᱹᱵᱤᱱᱟᱜ ᱡᱟᱦᱟᱸ ᱠᱟᱛᱷᱟ ᱟᱹᱰᱤ ᱢᱩᱞᱚᱵᱟᱱ ᱠᱟᱛᱷᱟ ᱞᱤᱧ ᱢᱟᱱᱮ ᱟᱹᱰᱤ ᱢᱩᱞᱚᱵᱟᱱ ᱠᱟᱛᱷᱟ ᱵᱤᱱ ᱞᱟᱹᱭ ᱠᱮᱫᱟ ᱦᱮᱸᱥᱮ ᱛᱚ ᱱᱚᱣᱟ ᱜᱮ᱾ ᱮᱠᱪᱩᱭᱤ ᱦᱩᱭ ᱨᱮᱱᱟᱜ ᱩᱪᱤᱛ ᱟᱨ ᱱᱚᱝᱠᱟ ᱜᱮ ᱦᱩᱭ ᱨᱮᱱᱟᱜ ᱫᱚᱨᱠᱟᱨ᱿ ᱠᱟᱨᱚᱱ ᱡᱩᱫᱤ ᱢᱤᱫᱴᱟᱝ ᱯᱚᱨᱤᱵᱟᱨ ᱜᱮ ᱧᱟᱢᱟᱭ ᱟ ᱟᱹᱛᱩᱳ ᱢᱩᱚᱫᱽᱫᱨᱮ ᱟᱨ ᱢᱤᱫᱴᱟᱝ ᱯᱚᱨᱤᱵᱟᱨ ᱫᱚ ᱛᱟᱦᱚᱞᱮ ᱩᱱᱤ ᱫᱚ ᱢᱤᱫᱴᱟᱝ᱾ ᱢᱤᱫᱴᱟᱝ ᱪᱮᱫ ᱟᱹᱰᱤ ᱠᱷᱟᱨᱟᱯ ᱰᱟᱦᱟᱨ ᱨᱮᱜᱮ ᱛᱟᱦᱮᱱᱟᱭ ᱟᱫᱚ ᱩᱱᱤ ᱫᱚ ᱨᱮᱸᱜᱮᱡ ᱡᱮ ᱨᱮᱸᱜᱮᱡ ᱦᱚᱲ ᱫᱚ ᱨᱮᱸᱜᱮᱡ ᱦᱚᱲ ᱜᱮᱠᱚ ᱛᱟᱦᱮᱱ ᱠᱟᱱᱟ ᱟᱨ ᱠᱸᱤᱥᱟᱹᱲ ᱦᱚᱲ ᱫᱚ ᱠᱸᱤᱥᱟᱹᱲ ᱤᱫᱤᱜ ᱠᱟᱱᱟ ᱦᱮᱸ ᱥᱮ᱾
ᱦᱳᱭ ᱦᱳᱭ ᱚᱱᱟ ᱜᱮ ᱧᱮᱞᱚᱜᱚᱜ ᱠᱟᱱᱟ ᱡᱟᱹᱥᱛᱤ ᱠᱟᱭ ᱛᱮᱫᱚ᱾
ᱟᱪᱪᱷᱟ ᱟᱪᱪᱷᱟ ᱟᱫᱚ ᱦᱮᱸ ᱞᱟᱹᱭ ᱵᱤᱱ
ᱟᱹᱞᱤᱧ ᱞᱤᱧ ᱞᱟᱹᱭ ᱮᱫᱟ ᱛᱟᱦᱟᱞᱮ ᱚᱱᱮ ᱡᱟᱦᱟᱸ ᱥᱮ ᱡᱟᱦᱟᱸ ᱠᱚ ᱧᱮᱞᱚᱜ ᱠᱟᱱᱟ ᱥᱮ ᱚᱱᱠᱟ ᱠᱚᱫᱚ ᱵᱮᱱ ᱟᱸᱡᱚᱢ ᱟᱠᱟᱫ ᱠᱮᱭᱟ᱿ ᱡᱮ ᱵᱟᱝᱢᱟ ᱠᱚᱭᱞᱟ ᱠᱷᱟᱫᱟᱱ ᱡᱚᱠᱷᱚᱱ ᱠᱚ ᱞᱟᱭᱮᱫ ᱠᱟᱱᱟ ᱩᱱ ᱚᱠᱛᱚ ᱠᱚ ᱛᱮᱱ ᱜᱚᱡᱚᱜ ᱠᱟᱱᱟ᱾ ᱚᱱᱟ ᱠᱚ ᱠᱷᱚᱵᱚᱨ ᱠᱚᱫᱚ ᱵᱮᱱ ᱟᱸᱡᱚᱢ ᱟᱠᱟᱫ ᱜᱮᱭᱟ ᱥᱮ᱾
ᱦᱮᱸ ᱜᱚᱝᱠᱮ ᱟᱸᱡᱚᱢ ᱵᱟᱲᱟ ᱦᱩᱭ ᱠᱟᱱᱟ ᱛᱟᱯᱚᱨᱮ ᱡᱟᱦᱟᱸ ᱟᱨᱚ ᱱᱤᱭᱩᱡ ᱠᱚ ᱱᱤᱭᱩᱡ ᱯᱮᱯᱟᱨ ᱠᱚᱨᱮ ᱦᱚᱸ ᱯᱟᱲᱦᱟᱣ ᱵᱟᱲᱟ ᱦᱩᱭ ᱠᱟᱱᱟ ᱦᱮᱸ ᱥᱮ ᱴᱤᱵᱷᱤ ᱵᱟ- ᱴᱤᱵᱷᱤ ᱠᱚ ᱱᱮᱛᱟᱨ ᱢᱟ ᱯᱷᱳᱱ ᱦᱚᱸ ᱦᱮᱱᱟᱜᱼᱟ᱾ ᱛᱚ ᱱᱚᱣᱟ ᱠᱷᱚᱵᱚᱨ ᱫᱚ ᱟᱸᱡᱚᱢ ᱵᱟᱲᱟ ᱦᱩᱭᱩᱠᱟᱱᱟ ᱜᱚᱝᱠᱮ᱿
ᱟᱪᱪᱷᱟ ᱡᱟᱦᱟᱸ ᱱᱩᱠᱩ ᱡᱟᱦᱟᱸᱭ ᱠᱚ ᱚᱱᱟ ᱠᱚᱨᱮ ᱠᱚ ᱫᱟᱯᱟᱞ ᱠᱟᱛᱮᱫ ᱠᱚ ᱜᱚᱡᱚᱜ ᱠᱟᱱᱟ᱾
ᱦᱮᱸ
ᱩᱱᱠᱩ ᱠᱚ ᱦᱚᱲ ᱠᱚ᱾ ᱥᱮ ᱩᱱᱠᱩ ᱨᱮᱱ ᱡᱟᱦᱟᱸᱭ ᱠᱚ ᱢᱟᱱᱮ ᱡᱟᱦᱟᱸᱭ ᱡᱩᱫᱤ ᱩᱱᱤ ᱨᱮᱱ ᱡᱩᱫᱤ ᱜᱤᱫᱟᱹᱨ ᱯᱤᱫᱟᱹᱨ ᱠᱚ ᱛᱟᱦᱮᱸ ᱠᱚᱜ ᱛᱟᱭᱟ᱾
ᱦᱮᱸ
ᱛᱚ ᱩᱱᱤ ᱡᱚᱠᱷᱚᱱ ᱚᱱᱟ ᱠᱟᱹᱢᱤᱨᱮ ᱜᱚᱡᱩᱜ ᱠᱟᱱᱟᱭ ᱚᱱᱟ ᱩᱱᱤ ᱫᱚ ᱥᱮᱭ ᱵᱟᱠᱚ ᱨᱩᱣᱟᱹᱲ ᱫᱟᱲᱮᱣᱟᱭᱟ ᱥᱮ ᱡᱟᱦᱟᱸᱭ ᱥᱮᱱ ᱠᱟᱱᱟᱭ ᱩᱱᱤ ᱫᱚ ᱵᱟᱵᱚ ᱨᱩᱣᱟᱹᱲ ᱫᱟᱲᱮᱣᱟᱭᱟ᱾
ᱦᱮᱸ ᱮᱠᱟᱞ ᱮᱠᱟᱞ
ᱤ ᱠᱟᱛᱮ ᱡᱩᱫᱤ ᱡᱟᱦᱟᱸᱭ ᱩᱱᱠᱩᱣᱟᱜ ᱠᱟᱹᱢᱤ ᱤᱫᱤ ᱠᱟᱛᱮ ᱡᱩᱫᱤ ᱞᱟᱛᱟᱨ ᱨᱮ ᱚᱱᱠᱟ ᱠᱟᱛᱮ ᱫᱟᱯᱷᱟᱞ ᱜᱚᱡᱚᱜ ᱠᱟᱱᱟ ᱠᱚ᱾ ᱩᱱᱠᱩ ᱨᱮᱱ ᱚᱲᱟᱜ ᱦᱚᱲ ᱜᱮ ᱡᱩᱫᱤ ᱚᱱᱠᱟ ᱠᱟᱹᱢᱤ ᱨᱮᱠᱚ ᱵᱟᱦᱟᱞ ᱠᱚᱣᱟ ᱥᱮ ᱡᱟᱦᱟᱸᱭ ᱩᱱᱠᱩ ᱢᱮᱱᱟᱜ ᱠᱟᱜ ᱠᱚᱣᱟ ᱩᱱᱠᱩ ᱡᱩᱫᱤ ᱠᱟᱹᱢᱤᱨᱮ ᱡᱟᱦᱟᱱᱟᱜ ᱪᱟᱹᱠᱨᱤ ᱠᱚ ᱮᱢᱟ ᱠᱚᱣᱟ ᱮᱸᱰᱮᱠᱷᱟᱱ ᱫᱚ ᱯᱟᱞᱮᱱ ᱟᱠᱚ ᱡᱩᱫᱤ ᱨᱮᱸᱜᱮᱡ ᱟᱡᱟᱨ ᱠᱷᱚᱡ ᱫᱚ ᱠᱤᱪᱷᱩ ᱫᱚ ᱯᱟᱥᱮᱡ ᱫᱩᱠ ᱠᱟᱛᱮᱫ ᱠᱚ ᱞᱟᱲᱟ ᱠᱚᱜ ᱠᱮᱭᱟ ᱵᱟᱝ ᱥᱮ?
ᱦᱮᱸ ᱦᱮᱸ ᱮᱠᱟᱞ ᱮᱠᱟᱞ ᱠᱟᱛᱟ ᱠᱟᱱᱟ᱾ ᱟᱫᱚ ᱱᱚᱣᱟ ᱢᱟ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱟᱜᱼᱟ ᱱᱚᱝᱠᱟ ᱜᱮ ᱦᱩᱭ ᱩᱪᱤᱛ ᱜᱮ ᱦᱮᱸ ᱥᱮ᱾
ᱟᱨ ᱩᱱᱤ ᱢᱤᱫ ᱦᱚᱲ ᱡᱩᱫᱤ ᱪᱟᱞᱟᱜ ᱟᱭ ᱯᱚᱨᱤᱵᱟᱨ ᱨᱮ ᱚᱱᱟ ᱫᱚ᱾ ᱚᱱᱟ ᱠᱷᱟᱢᱛᱤ ᱵᱟ ᱚᱱᱟ ᱡᱟᱭᱜᱟ ᱢᱟᱱᱮ᱾ ᱯᱩᱨᱚᱱ ᱫᱚ ᱟᱹᱰᱤ ᱫᱩᱠ ᱨᱮᱱᱟᱜ ᱥᱮ ᱵᱟᱝᱢᱟ ᱚᱸᱰᱮ ᱫᱚ᱾ ᱚᱱᱟ ᱡᱟᱭᱜᱟ ᱫᱚ ᱯᱩᱨᱟᱹ ᱨᱮᱱᱟᱜ ᱫᱚ ᱠᱷᱚᱢᱚᱛᱟ ᱫᱚ ᱚᱠᱚᱭᱟᱜ ᱦᱚᱸ ᱵᱟᱹᱱᱩᱜ ᱛᱟᱵᱚᱱᱟ ᱦᱮᱸ ᱥᱮ᱾ ᱟᱫᱚ ᱚᱱᱠᱟ ᱡᱟᱭᱦᱳᱠ ᱢᱤᱫᱴᱟᱝ ᱡᱟᱦᱟᱸᱭ ᱟᱭᱤᱡ ᱟᱠᱚ ᱚᱲᱟᱜ ᱨᱤᱱᱤᱡ ᱥᱮ ᱡᱟᱦᱟᱸ ᱠᱚᱭᱤᱡ ᱜᱤᱫᱽᱨᱟᱹ ᱱᱚᱝᱠᱟ ᱡᱩᱫᱤ ᱢᱟᱱᱮ ᱱᱚᱝᱠᱟ ᱢᱤᱫᱴᱟᱝ ᱫᱩᱨᱜᱷᱚᱴᱚᱱᱟ ᱜᱷᱚᱴᱟᱜᱼᱟ ᱛᱚ ᱨᱩᱡᱤ ᱨᱳᱡᱽᱜᱟᱨ ᱢᱟ ᱩᱱᱤᱜᱮ ᱠᱚᱨᱟᱭᱟᱭ ᱛᱚ ᱛᱚ ᱚᱱᱟ ᱦᱤᱥᱟᱹᱵᱽ ᱛᱮ ᱠᱟᱹᱢᱤ ᱮᱢᱫᱚ ᱮᱠᱟᱞ ᱜᱮ ᱫᱚᱨᱠᱟᱨ ᱠᱟᱱ ᱜᱮᱭᱟ
ᱢᱟᱱᱮ ᱫᱚ ᱟᱠᱚᱣᱟᱜ ᱜᱷᱟᱨᱚᱸᱡᱽ ᱪᱟᱨᱟᱣ ᱞᱟᱹᱜᱤᱫ ᱡᱩᱫᱤ ᱡᱟ ᱩᱰᱤᱡ ᱜᱮ ᱩᱱᱠᱩ ᱠᱚ ᱧᱟᱢᱟ ᱚᱸᱰᱮ ᱠᱷᱚᱱᱟᱜ ᱛᱟᱦᱚᱞᱮ ᱠᱷᱟᱱ ᱫᱚ ᱟᱹᱰᱤ ᱵᱮᱥ ᱴᱷᱤᱠ ᱱᱟᱯᱟᱭᱚᱜ ᱛᱟᱠᱚ
ᱦᱮᱸ ᱦᱮᱸ ᱦᱮᱸ ᱮᱠᱟᱞ ᱜᱮ
ᱛᱟᱦᱚᱞᱮ ᱜᱚᱢᱠᱮ ᱟᱭᱢᱟ ᱜᱟᱱ ᱜᱮ ᱚᱠᱛᱚ ᱫᱚ ᱦᱩᱭᱱᱟ
ᱦᱮᱸ ᱦᱮᱸ
ᱜᱟᱯᱟᱞᱢᱟᱨᱟᱣ ᱠᱟᱛᱮ ᱦᱚᱸ ᱟᱹᱰᱤ ᱵᱮᱥᱴᱷᱤᱠ ᱜᱮ ᱵᱩᱡᱷᱟᱹᱣ ᱮᱱᱟ ᱛᱚ ᱛᱟᱭᱚᱢ ᱫᱟᱨᱟᱢ ᱟᱨᱦᱚᱸ ᱱᱟᱜ ᱠᱷᱟᱱ ᱵᱷᱟᱜᱮ ᱴᱷᱤᱠ ᱛᱮ ᱱᱚᱣᱟ ᱠᱚ ᱤᱫᱤ ᱠᱟᱛᱮ ᱜᱟᱯᱟᱞᱢᱟᱨᱟᱣ ᱫᱚᱦᱚᱭ ᱦᱩᱭᱩᱜᱼᱟ
ᱮᱠᱟᱞ ᱮᱠᱟ ᱟᱹᱵᱤᱱ ᱥᱟᱞᱟᱜ ᱦᱮᱜ-ᱮ ᱱᱚᱝᱠᱟ ᱜᱟᱞᱢᱟᱨᱟᱣ ᱠᱟᱛᱮᱫ ᱟᱹᱰᱤ ᱵᱮᱥ ᱜᱮᱞᱤᱧ ᱵᱩᱡᱷᱟᱹᱣ ᱠᱮᱜᱼᱟ ᱟᱨ ᱱᱚᱜᱼᱚ ᱱᱚᱝᱠᱟ ᱡᱟᱦᱟᱸ ᱠᱟᱛᱷᱟ ᱠᱚᱵᱤᱱ ᱞᱟᱹᱭ ᱠᱮᱜᱼᱟ ᱟᱹᱰᱤ ᱵᱮᱥ ᱜᱮᱞᱤᱧ ᱵᱩᱡᱷᱟᱹᱣ ᱠᱮᱜᱼᱟ ᱚᱱᱟ ᱞᱟᱹᱜᱤᱫ ᱟᱹᱞᱤᱧ ᱛᱚᱨᱚᱯᱷ ᱠᱷᱚᱱᱟᱜ ᱥᱮ ᱟᱹᱞᱤᱧ ᱯᱟᱦᱴᱟ ᱠᱷᱚᱱᱟᱜ ᱟᱹᱵᱤᱱ ᱟᱹᱰᱤ ᱟᱹᱰᱤ ᱥᱟᱨᱦᱟᱣ ᱞᱤᱧ ᱪᱟᱞᱟᱵᱤᱱ ᱠᱟᱱᱟ ᱦᱮᱸ ᱥᱮ ᱚᱱᱠᱟ ᱡᱩᱫᱤ ᱚᱠᱛᱚ ᱚᱠᱛᱚ ᱧᱟᱢᱚᱜ ᱠᱷᱟᱱ ᱟᱵᱟᱨ ᱱᱚᱜ ᱚ ᱱᱚᱝᱠᱟ ᱜᱟᱞᱢᱟᱨᱟᱭ ᱴᱷᱤᱠ ᱜᱮᱭᱟ ᱛᱟᱦᱚᱞᱮ ᱱᱚᱸᱰᱮᱜᱮ ᱱᱚᱝᱠᱟᱜ ᱜᱮ ᱛᱟᱦᱚᱞᱮ ᱢᱩᱪᱟᱹᱫ ᱦᱩᱭᱱᱟ ᱫᱚᱦᱚ ᱠᱮᱫᱟᱞᱤᱧ ᱛᱟᱦᱚᱞᱮ ᱦᱮᱸᱥᱮ ᱡᱚᱦᱟᱨ ᱜᱮ!
ᱡᱚᱦᱟᱨ ᱜᱮ